ᱦᱮᱞᱳ,
ᱦᱮᱸ ᱡᱚᱦᱟᱨ ᱜᱮ ᱜᱚᱢᱠᱮ ᱟᱡᱚᱢᱚᱜ ᱠᱟᱱᱟ?
ᱦᱮᱸ ᱟᱸᱡᱚᱢᱚᱜ ᱠᱟᱱ ᱜᱮᱭᱟ, ᱟᱹᱰᱤ ᱱᱟᱯᱟᱭ ᱵᱷᱟᱵᱽ ᱛᱮ ᱟᱸᱡᱚᱢᱚᱜ ᱠᱟᱱᱟ᱾
ᱦᱳᱭ ᱦᱳᱭ ᱟᱨ ᱚᱱᱠᱟ ᱞᱮᱠᱟ ᱡᱟᱦᱟᱱ ᱪᱤᱞᱤᱭᱟᱜ ᱨᱟᱜ ᱠᱚ ᱟᱸᱡᱚᱢᱚᱜ ᱠᱟᱱᱟ ᱥᱮ ᱪᱮᱫ?
ᱟᱸᱡᱚᱢᱚᱜ ᱠᱟᱱᱟ ᱦᱮᱸ᱾
ᱟᱪᱪᱷᱟ ᱫᱚᱢᱮ ᱟᱸᱡᱚᱢᱚᱜ ᱠᱟᱱᱟ ᱥᱮ ᱚᱱᱠᱟ ᱱᱟᱥᱮ ᱱᱟᱥᱮ?
ᱱᱤᱛᱚᱜ ᱩᱱᱟᱹᱜ ᱩᱱᱟᱹᱜ ᱫᱚ ᱵᱟᱝ ᱟᱡᱚᱢᱚᱜ ᱠᱟᱱᱟ᱾ ᱨᱚᱲ ᱡᱚᱠᱷᱚᱱ ᱱᱟᱥᱮ ᱱᱟᱜ ᱛᱟᱨᱠᱚᱜ ᱠᱟᱱᱟ᱾
ᱚ ᱟᱪᱪᱷᱟ ᱟᱪᱪᱷᱟ, ᱦᱳᱭ ᱟᱫᱚ ᱦᱳᱭ ᱱᱚᱛᱮ ᱵᱟᱭᱨᱮ ᱥᱮᱫ ᱨᱮ ᱢᱮᱱᱟᱜ ᱟᱠᱟᱫᱤᱧᱟ ᱚᱱᱠᱟ ᱞᱮᱠᱟ ᱚᱲᱟᱜ ᱨᱮᱦᱚᱸ ᱩᱱᱟᱹᱜ, ᱱᱮᱴᱚᱣᱟᱨᱚᱠ ᱦᱚᱸ ᱠᱟᱹᱴᱤᱡ ᱮᱸ ᱮᱴᱠᱮᱴᱬᱮ ᱦᱩᱭᱩᱜᱼᱟ᱾ ᱛᱚ ᱚᱱᱟ ᱦᱚᱛᱮ ᱛᱮ ᱵᱟᱭᱨᱮ ᱥᱮᱫ ᱦᱮᱡ ᱦᱩ ᱠᱟᱱᱟ᱾ ᱵᱟᱭᱨᱮ ᱥᱮᱫ ᱨᱮᱦᱚᱸ ᱱᱩᱠᱩ ᱮᱢᱚᱱ ᱠᱚ ᱨᱟᱜ ᱮᱫᱟ᱾ ᱟᱫᱚ ᱱᱚᱝᱠᱟ ᱨᱮᱫᱚ ᱚᱠᱟᱛᱮᱢ ᱪᱟᱞᱟᱜᱼᱟ ᱢᱟᱥᱮ ᱚᱠᱟ ᱨᱮᱦᱚᱸ ᱥᱟᱱᱛᱤ ᱢᱮᱱᱟᱜ-ᱟ ᱪᱤᱠᱟᱹᱭᱟ? ᱩᱱᱠᱩ ᱛᱚ ᱢᱟᱱᱮ ᱱᱟᱥᱮ ᱱᱟᱥᱮ ᱟᱸᱡᱚᱢᱚᱜ ᱛᱟᱠᱚᱣᱟ᱾
ᱟᱨ ᱪᱤᱠᱟᱹᱭᱟᱹᱵᱤᱱ ᱱᱩᱠᱩ ᱦᱚᱛᱚ, ᱱᱚᱣᱟ ᱨᱟᱜ ᱦᱚᱸ ᱟᱹᱰᱤ ᱟᱭᱢᱟ ᱡᱟᱹᱨᱩᱲᱟᱱ ᱠᱟᱱᱟ ᱥᱮ ᱱᱤᱛᱚᱜ ᱜᱮᱠᱚ ᱨᱟᱜᱟ ᱥᱤᱡᱤᱱ ᱠᱟᱱ ᱛᱟᱠᱚᱣᱟ ᱱᱤᱭᱟᱹ ᱫᱚ ᱦᱟᱸᱜ᱾
ᱮᱠᱟᱞ ᱮᱠᱟᱞ᱾ ᱦᱳᱭ ᱟᱪᱪᱷᱟ ᱱᱩᱠᱩ ᱪᱮᱫ ᱞᱟᱹᱜᱤᱫ ᱠᱚ ᱨᱟᱜᱟ ᱟᱢᱟᱜ ᱵᱟᱲᱟᱭ ᱢᱮᱱᱟᱜ ᱛᱟᱢᱟ ᱠᱤ?
ᱱᱚᱣᱟ ᱫᱚ ᱦᱟᱸᱜ ᱜᱩᱜᱨᱤᱭᱟᱜ ᱫᱚ ᱵᱟᱲᱟᱭ ᱵᱟᱹᱱᱩᱜᱼᱟ ᱚᱱᱠᱟ ᱫᱚ ᱦᱟᱸᱜ᱾ ᱪᱮᱞᱮ ᱡᱮᱠᱚ ᱨᱟᱜ-ᱟ ᱦᱟᱯᱲᱟᱢ ᱠᱚᱴᱷᱮᱱ ᱦᱚᱸ ᱚᱱᱠᱟ ᱵᱟᱝ ᱠᱩᱞᱤ ᱦᱩᱭ ᱠᱟᱱᱟ ᱪᱮᱫ ᱠᱷᱟᱛᱤᱨ ᱠᱚ ᱨᱟᱜ-ᱟ ᱪᱮᱫᱟᱜ ᱠᱩᱠᱞᱤ ᱜᱮ ᱵᱟᱝ ᱨᱟᱠᱟᱵ ᱟᱠᱟᱱᱟ ᱟᱵᱚᱣᱟᱜ ᱢᱚᱱᱮ ᱨᱮᱛᱚ ᱩᱞᱴᱟᱹ ᱯᱟᱞᱴᱟ ᱠᱩᱠᱞᱤ ᱛᱟᱦᱮᱱᱟ ᱛᱚ᱾ ᱚᱱᱟ ᱠᱚᱨᱮᱱᱟᱜ ᱡᱟᱦᱟᱱᱟᱜ ᱵᱟᱲᱟᱭ ᱨᱮᱱᱟᱜ ᱠᱩᱠᱞᱤ ᱫᱚ ᱩᱱᱟᱹᱜ ᱵᱟᱝ ᱛᱟᱦᱮᱱ ᱜᱮᱭᱟ᱾
ᱮᱠᱟᱞ ᱮᱠᱟᱞ ᱛᱚ ᱤᱧᱤᱧ ᱞᱟᱹᱭᱟᱢ ᱠᱟᱱᱟ ᱱᱩᱠᱩ ᱫᱚ ᱢᱟᱱᱮ ᱱᱚᱣᱟ ᱦᱚᱛᱮᱜ ᱛᱮᱜᱮ ᱱᱚᱣᱟ ᱚᱠᱛᱚ ᱫᱚᱠᱚ ᱨᱟᱜ-ᱟ ᱱᱩᱠᱩᱣᱟᱜ ᱫᱚ ᱱᱚᱣᱟ ᱫᱚ ᱢᱟᱱᱮ ᱢᱤᱫᱴᱮᱱ ᱚᱠᱛᱚ ᱠᱟᱱ ᱛᱟᱠᱚᱣᱟ ᱡᱟᱦᱟᱸ ᱡᱚᱠᱷᱚᱱ ᱫᱚ ᱟᱠᱚᱣᱟᱜ ᱮ ᱵᱟᱹᱰ ᱵᱚᱨᱠᱮᱛᱚᱜ ᱟᱠᱚ ᱟᱨ ᱪᱮᱫ ᱥᱮ ᱟᱠᱚᱣᱟᱜ ᱡᱟᱦᱟᱸ ᱵᱚᱝᱥᱚ ᱠᱚ ᱵᱟᱹᱲ ᱛᱟᱠᱚᱣᱟ ᱛᱚ ᱱᱚᱣᱟ ᱦᱚᱛᱮᱡ ᱛᱮ ᱪᱮᱫ ᱠᱚ ᱪᱤᱠᱟᱹᱭᱟ ᱱᱩᱠᱩ ᱫᱚ ᱱᱚᱜᱼᱚᱭ ᱟᱹᱭᱩᱵ ᱵᱮᱲᱟ ᱚᱠᱛᱚ ᱟᱨ ᱪᱮᱫ ᱱᱚᱣᱟ ᱨᱟᱜ ᱛᱟᱞᱟᱛᱮ ᱛᱮ ᱢᱤᱫ ᱦᱚᱲ ᱟᱨ ᱢᱤᱫ ᱦᱚᱲ ᱥᱟᱶ ᱡᱟᱦᱟᱸ ᱟᱠᱚᱣᱟᱜ ᱡᱟᱦᱟᱸ ᱦᱚᱨᱟ ᱛᱟᱦᱮᱱᱟ ᱢᱤᱞᱚᱱ ᱠᱚᱨᱟᱣ ᱨᱮᱱᱟᱜ ᱡᱟᱦᱟᱸ ᱦᱚᱨᱟ ᱛᱟᱦᱮᱱᱟ ᱛᱚ ᱱᱚᱣᱟ ᱨᱟᱜ ᱠᱟᱛᱮᱜ ᱜᱮ ᱩᱱᱠᱩ ᱫᱚ ᱚᱱᱟ ᱢᱟᱱᱮ ᱡᱟᱦᱟᱸᱭ ᱤᱭᱟᱹ ᱛᱟᱦᱮᱱᱟ ᱢᱟᱱᱮ ᱨᱤᱡᱷᱟᱹᱣ ᱠᱚᱣᱟ ᱠᱚ ᱟᱨ ᱪᱮᱫ ᱦᱮᱸ ᱥᱮ ᱟᱨ ᱚᱱᱠᱟ ᱨᱤᱡᱷᱟᱹᱣ ᱛᱟᱭᱱᱚᱢ ᱛᱟᱯᱚᱨᱮ ᱚᱱᱠᱟ ᱡᱟᱦᱟᱸ ᱟᱠᱚᱣᱟᱜ ᱠᱟᱹᱢᱤ ᱚᱱᱟ ᱠᱚ ᱠᱚᱨᱟᱣᱟ᱾ ᱟᱨ ᱱᱚᱝᱠᱟ ᱛᱟᱞᱟᱛᱮ ᱱᱩᱠᱩᱣᱟᱜ ᱡᱟᱦᱟᱸ
ᱵᱚᱝᱥᱚ ᱵᱤᱥᱛᱟᱨ ᱦᱩᱭᱩᱜ ᱛᱟᱠᱚᱣᱟ ᱱᱚᱝᱠᱟ ᱞᱮᱠᱟ ᱢᱟᱱᱮ ᱵᱟᱰᱟᱭ ᱢᱮᱱᱟᱜᱼᱟ ᱟᱫᱚ ᱦᱳᱭ ᱚᱱᱠᱟ ᱞᱮᱠᱟ ᱯᱩᱛᱷᱤ ᱠᱚᱨᱮ ᱦᱚᱸ ᱚᱱᱠᱟ ᱯᱟᱲᱦᱟᱣ ᱵᱟᱲᱟ ᱦᱩᱭ ᱟᱠᱟᱱᱟ ᱟᱫᱚ ᱡᱚᱛᱚ ᱡᱚᱛᱚ ᱠᱚᱣᱟᱜ ᱫᱚ ᱦᱟᱸᱜ ᱵᱟᱹᱧ ᱞᱟᱹᱭ ᱫᱟᱲᱮᱭᱟᱜ ᱠᱟᱱᱟ ᱠᱤᱪᱷᱩ ᱠᱤᱪᱷᱩ ᱦᱮᱱᱟᱜ ᱠᱚᱣᱟ ᱡᱟᱦᱟᱸᱭ ᱫᱚ ᱢᱟᱱᱮ ᱱᱚᱝᱠᱟ ᱥᱤᱡᱮᱱ ᱫᱚ ᱵᱟᱝ ᱯᱩᱨᱟᱹ ᱡᱚᱛᱚ ᱥᱚᱢᱚᱭ ᱜᱮᱠᱚ ᱨᱟᱜ-ᱟ ᱩᱱᱠᱩ ᱫᱚ᱾
ᱦᱳᱭ ᱦᱩᱸ ᱟᱹᱰᱤ ᱟᱭᱢᱟ ᱫᱟᱢᱟᱱ ᱠᱟᱛᱷᱟ ᱵᱮᱱ ᱠᱟᱹᱴᱤᱡ ᱵᱮᱱ ᱟᱸᱡᱚᱢᱟᱫ ᱞᱤᱧᱟᱹ ᱚᱱᱟ ᱛᱮᱞᱤᱧ ᱵᱟᱲᱟᱭ ᱧᱟᱢ ᱠᱮᱫᱟ ᱱᱚᱣᱟ ᱠᱟᱛᱷᱟ ᱡᱩᱫᱤ ᱵᱟᱹᱞᱤᱧ ᱟᱸᱡᱚᱢ ᱠᱟᱜ ᱠᱮᱭᱟ ᱜᱚᱲᱚᱢ ᱠᱚᱲᱟ ᱛᱟᱠᱚ ᱥᱮ ᱦᱟᱯᱮᱱ ᱫᱤᱱ ᱨᱮᱱ ᱵᱟᱹᱵᱩ ᱛᱟᱠᱚ ᱪᱮᱫ ᱞᱤᱧ ᱞᱟᱹᱭ ᱟᱠᱚ ᱠᱮᱭᱟ ᱡᱩᱫᱤ ᱠᱚ ᱠᱩᱞᱤ ᱠᱮᱞᱤᱧᱟ ᱪᱮᱫᱟᱜ ᱠᱚ ᱨᱟᱜ ᱮᱫᱟ ᱱᱩᱠᱩ ᱫᱚ ᱱᱚᱝᱠᱟ ᱪᱮᱫ ᱠᱷᱟᱹᱛᱤᱨ ᱠᱚ ᱨᱟᱜ ᱮᱫᱟ ᱦᱳᱭᱛᱚ ᱡᱚᱛᱷᱟᱫ ᱵᱟᱞᱟᱝ ᱵᱟᱲᱟᱭᱟ ᱥᱮ ᱵᱟᱵᱚᱱ ᱵᱟᱲᱟᱭᱟ ᱡᱟᱦᱟᱸ ᱞᱟᱝ ᱟᱸᱡᱚᱢ ᱟᱠᱟᱫᱟ ᱤᱱᱟᱹ ᱜᱮᱛᱚ ᱵᱚᱱ ᱞᱟᱹᱭ ᱥᱟᱰᱮᱭᱟᱠᱚᱣᱟ ᱦᱟᱯᱮᱱ ᱫᱤᱱ ᱨᱮᱱ ᱦᱚᱲ ᱫᱚ ᱥᱮ ᱦᱟᱯᱮᱱ ᱫᱤᱱ ᱨᱮᱱ ᱯᱤᱲᱦᱤ ᱠᱚᱫᱚ᱾
ᱮᱠᱟᱞ ᱮᱠᱟᱞ
ᱦᱳᱭ ᱟᱫᱚ ᱚᱱᱠᱟ ᱞᱮᱠᱟ ᱟᱢᱟᱜ ᱡᱩᱫᱤ ᱵᱟᱰᱟᱭ ᱵᱟᱝ ᱛᱟᱦᱮᱱ ᱛᱟᱢᱟ ᱮᱱᱠᱷᱟᱱ ᱦᱟᱯᱮᱱ ᱫᱤᱱ ᱨᱮ ᱟᱢᱨᱮᱱ ᱡᱟᱦᱟᱸᱭ ᱜᱤᱫᱽᱨᱟᱹ ᱯᱤᱫᱽᱨᱟᱹ ᱩᱱᱠᱩ ᱮᱱᱠᱷᱟᱱ ᱪᱮᱫ ᱮᱢ ᱞᱟᱹᱭ ᱟᱠᱚᱣᱟ ᱦᱮᱸ ᱥᱮ᱾
ᱦᱳᱭ
ᱛᱚ ᱱᱚᱝᱠᱟ ᱟᱫᱚ ᱦᱟᱯᱲᱟᱢ ᱠᱚᱴᱷᱮᱱ ᱠᱷᱚᱱ ᱱᱚᱣᱟ ᱫᱚ ᱵᱟᱲᱟᱭ ᱞᱟᱹᱠᱛᱤ ᱠᱟᱱᱟ ᱡᱮ ᱱᱚᱣᱟ ᱫᱚ ᱪᱮᱫ ᱦᱚᱛᱮᱡ ᱛᱮ ᱥᱮ ᱱᱚᱣᱟ ᱱᱚᱣᱟ ᱫᱚ ᱪᱮᱫ ᱡᱤᱱᱤᱥ ᱠᱟᱱᱟ ᱮᱱᱠᱷᱟᱱ ᱵᱟᱰᱟᱭ ᱛᱟᱦᱮᱱ ᱠᱷᱟᱱ ᱮᱱᱠᱷᱟᱱ ᱦᱟᱯᱮᱱ ᱫᱤᱱᱨᱮ ᱟᱢᱨᱮᱱ ᱜᱤᱫᱽᱨᱟᱹᱢ ᱞᱟᱹᱭ ᱟᱭᱟ ᱟᱨ ᱡᱩᱫᱤ ᱟᱢ ᱜᱮ ᱵᱟᱢ ᱵᱟᱰᱟᱭᱟ ᱮᱱᱠᱷᱟᱱ ᱫᱚ ᱟᱢ ᱨᱮᱱ ᱜᱤᱫᱽᱨᱟᱹ ᱦᱚᱸ ᱵᱟᱭ ᱪᱮᱫᱟ ᱥᱮ ᱟᱢ ᱦᱚᱸ ᱵᱟᱢ ᱪᱮᱫᱚᱜᱼᱟ ᱟᱫᱚ ᱚᱱᱟ ᱫᱚ ᱵᱟᱹᱭ ᱵᱟᱹᱭᱛᱮ ᱟᱫ ᱪᱟᱞᱟᱜᱼᱟ ᱟᱨ ᱪᱮᱫ᱾
ᱦᱳᱭ
ᱱᱚᱦ ᱱᱚᱝᱠᱟᱼᱼ ᱱᱮᱛᱟᱨ ᱧᱮᱞᱚᱜ ᱠᱟᱱᱟ ᱟᱭᱢᱟ ᱠᱤᱪᱷᱩ ᱜᱮ ᱚᱱᱠᱟ ᱟᱫ ᱤᱫᱤᱭ ᱠᱟᱱᱟ ᱛᱟᱵᱚᱱᱟ
ᱦᱳᱭ
ᱦᱩᱸ
ᱡᱮᱢᱚᱱ ᱢᱤᱫᱴᱟᱝ ᱠᱟᱛᱷᱟ ᱟᱹᱞᱤᱧᱟᱜ ᱢᱚᱱᱮ ᱨᱮ ᱜᱩᱨᱞᱟᱹᱣ ᱵᱟᱲᱟᱭ ᱠᱟᱱᱟ
ᱦᱚᱭ ᱦᱚᱭ
ᱢᱟᱱᱮ ᱡᱟᱦᱟᱸ ᱫᱚᱠᱚ ᱢᱮᱛᱟᱜ ᱠᱟᱱᱟ ᱟᱵᱚᱣᱟᱜ ᱥᱚᱢᱟᱡᱽ ᱨᱮᱱᱟᱝ ᱟᱹᱨᱤᱪᱟᱹᱞᱤ ᱵᱮᱯᱟᱨ ᱛᱮ ᱡᱟᱦᱟᱸ ᱫᱚ ᱢᱮᱛᱟᱜ ᱠᱟᱱ ᱟᱹᱛᱩ ᱪᱟᱪᱞᱟᱣ ᱡᱤᱱᱤᱥᱼᱼ ᱟᱯᱮ ᱴᱷᱮᱱ ᱫᱚ ᱡᱟᱹᱱᱤ ᱚᱠᱟ ᱞᱮᱠᱟ ᱵᱷᱟᱵ ᱛᱮ ᱡᱮᱢᱚᱱ ᱜᱚᱰᱮᱛ ᱦᱮᱱᱟᱜᱭᱟ ᱛᱟᱨ ᱯᱚᱨᱮ ᱡᱚᱜᱽ ᱢᱟᱹᱡᱷᱤ, ᱢᱟᱺᱡᱷᱤ ᱛᱟᱨᱯᱚᱨᱮ ᱚᱱᱠᱟ ᱱᱟᱭᱠᱮ ᱠᱩᱰᱟᱹᱢ ᱱᱟᱭᱠᱮ ᱚᱱᱠᱟ ᱠᱚᱫᱚ ᱢᱮᱱᱟᱜ ᱠᱚ ᱜᱮᱭᱟ ᱥᱮ ᱵᱟᱝ ᱥᱮᱼᱼ ᱚᱱᱠᱟ ᱢᱟᱱᱮᱼᱼ ᱡᱮᱢᱚᱱ ᱜᱚᱸᱥᱟᱲᱦᱮ ᱠᱚ ᱛᱟᱦᱮᱸ ᱯᱟᱲᱦᱟᱣ ᱞᱮᱫᱟ ᱵᱚᱱ ᱜᱚᱸᱥᱟᱲᱦᱮ ᱛᱟᱨ ᱯᱚᱨᱮ ᱡᱟᱦᱮᱨ ᱛᱷᱟᱱ
ᱮᱠᱟᱞ ᱟᱹᱰᱤ ᱢᱤᱫᱴᱮᱱ ᱡᱚᱛᱷᱟᱛ ᱢᱤᱫᱴᱮᱱ ᱠᱩᱠᱞᱤᱢ ᱫᱚᱦᱚ ᱟᱠᱟᱫ ᱛᱟᱞᱟᱝ ᱱᱚᱣᱟ ᱫᱚ ᱥᱟᱹᱨᱤ ᱜᱮ ᱟᱵᱚᱻ ᱟᱫᱚ ᱱᱚᱣᱟ ᱫᱚ ᱟᱵᱚ ᱥᱟᱱᱛᱟᱲ ᱠᱚᱣᱟᱜ ᱫᱚ ᱱᱚᱣᱟ ᱫᱚ ᱢᱤᱫᱴᱮᱱ ᱟᱹᱨᱤᱪᱟᱹᱞᱤ ᱥᱮ ᱢᱤᱫᱴᱮᱱ ᱦᱩᱸ ᱚᱱᱠᱟ ᱟ ᱥᱮᱫᱟᱭ ᱚᱠᱷᱚᱱ ᱜᱮ ᱪᱟᱞᱟᱣ ᱦᱩᱭᱩᱜ ᱠᱟᱱ ᱛᱟᱵᱚᱱᱟ ᱟᱵᱚ ᱫᱚ ᱢᱤᱫᱴᱮᱱ ᱟᱹᱛᱩ ᱪᱟᱞᱟᱣ ᱞᱟᱹᱜᱤᱫ ᱚᱱᱠᱟ ᱟᱻ ᱟᱹᱛᱩ ᱢᱚᱬᱮ ᱦᱚᱲ ᱠᱚ ᱛᱟᱦᱮᱱᱟ ᱦᱮᱸᱥᱮ ᱡᱟᱦᱟᱸᱭ ᱫᱚ ᱠᱚᱨᱮᱱᱟᱜ ᱟᱹᱛᱩ ᱨᱮᱱ ᱢᱩᱞ ᱠᱷᱟᱢ ᱠᱷᱩᱱᱴᱤ ᱫᱚ ᱦᱩᱭᱩᱜ ᱠᱟᱱᱟ ᱡᱟᱦᱟᱸᱭ ᱫᱚᱠᱚ ᱢᱮᱛᱟᱭ ᱠᱟᱱᱟ ᱢᱟᱺᱡᱷᱤ ᱵᱟᱵᱟ ᱦᱮᱸᱥᱮ
ᱦᱳᱭ
ᱚᱱᱟ ᱟᱛᱳ ᱨᱮ ᱚᱱᱠᱟ ᱞᱮᱠᱼᱼ ᱡᱟᱦᱟᱱᱟᱜ ᱜᱮ ᱮᱸᱴᱠᱮ ᱴᱚᱬᱮ ᱦᱩᱭ ᱞᱮᱱ ᱠᱷᱟᱱ ᱮᱱᱠᱷᱟᱱ ᱫᱚ ᱯᱳᱭᱞᱳ ᱨᱮ ᱚᱱᱟ ᱠᱷᱚᱵᱚᱨ ᱫᱚᱼᱼ ᱢᱟᱺᱡᱷᱤ ᱵᱟᱵᱟ ᱴᱷᱮᱱ ᱠᱚ ᱮᱸ ᱵᱟᱰᱟᱭ ᱦᱚᱪᱚᱭᱮᱭᱟ ᱦᱮᱸ ᱮᱠᱟᱞ ᱛᱚ ᱚᱱᱠᱟ ᱞᱮᱠᱟ ᱟᱸ ᱟᱞᱮ ᱴᱷᱮᱱ ᱦᱚᱸ ᱱᱚᱝᱠᱟ ᱢᱟᱺᱡᱷᱤ ᱢᱚᱬᱮ ᱦᱚᱲ ᱫᱚ ᱢᱮᱱᱟᱜ ᱟᱠᱟᱫ ᱠᱚ ᱜᱮᱭᱟ ᱾ ᱟᱨ ᱥᱳᱞᱳ ᱟᱱᱟ ᱛᱚ ᱱᱚᱣᱟ ᱫᱚ ᱟᱞᱮ ᱟᱛᱳ ᱨᱮᱦᱚᱸ ᱢᱮᱱᱟᱜ ᱟᱠᱟᱜ ᱜᱮᱭᱟ ᱟᱨ ᱱᱮᱛᱟᱨ ᱧᱮᱞᱚᱜ ᱠᱟᱱᱟ ᱵᱟᱹᱭ ᱵᱟᱹᱭ ᱛᱮ ᱱᱚᱣᱟ ᱦᱚᱸ ᱟᱫ ᱤᱫᱤᱜᱼᱼ ᱠᱟᱱ ᱛᱟᱵᱚᱱᱟ ᱦᱮᱸᱥᱮ ᱛᱟᱦᱞᱮ ᱟᱯᱮ ᱚᱱᱛᱮ ᱫᱚ ᱥᱮ ᱟᱯᱮ ᱟᱹᱛᱩ ᱨᱮ ᱱᱚᱝᱠᱟ ᱱᱚᱣᱟ ᱟᱹᱨᱤᱪᱟᱞᱤ ᱫᱚ ᱦᱮᱱᱟᱜ ᱟᱠᱟᱜᱼᱟ ᱥᱮ ᱢᱩᱪᱟᱹᱫ ᱦᱮᱡ ᱟᱠᱟᱱᱟ ᱾
ᱢᱮᱱᱟᱜ ᱫᱚ ᱢᱮᱱᱟᱜᱼᱟ ᱡᱟᱦᱟᱸ ᱛᱤᱱᱟᱹᱜ ᱞᱤᱧ ᱧᱮᱞ ᱮᱫᱟ ᱢᱮᱱ ᱠᱷᱟᱱ ᱡᱟᱦᱟᱸ ᱟᱹᱞᱤᱧ ᱠᱟᱹᱴᱤᱡ ᱞᱤᱧ ᱯᱟᱲᱦᱟᱣ ᱧᱚᱜ ᱞᱮᱫᱟ ᱟᱫᱚ ᱟᱹᱛᱩ ᱢᱩᱪᱟᱹᱫ ᱨᱮ ᱡᱟᱦᱮᱨ ᱦᱮᱱᱟᱜ ᱜᱮᱭᱟ ᱢᱟᱹᱡᱷᱤ ᱦᱮᱱᱟᱜ ᱠᱚ ᱜᱮᱭᱟ ᱯᱟᱨᱟᱱᱤᱠ ᱦᱮᱱᱟᱜᱭᱟ ᱜᱚᱰᱮᱛ ᱦᱮᱱᱟᱜᱭᱟ ᱡᱚᱜᱽ ᱢᱟᱺᱡᱷᱤ ᱟᱨ ᱱᱟᱭᱠᱮ ᱾ ᱥᱮ ᱠᱩᱰᱟᱹᱢ ᱱᱟᱭᱠᱮ ᱩᱱᱠᱤᱱ ᱫᱚ ᱴᱷᱤᱠ ᱜᱮ ᱢᱮᱱᱟᱜ ᱠᱚ ᱜᱮᱭᱟ ᱢᱮᱱ ᱠᱷᱟᱱᱼᱼ ᱟ ᱫᱚ ᱠᱚ ᱢᱮᱛᱟᱜ ᱠᱟᱱ ᱦᱟᱸᱜ ᱜᱚᱸᱥᱟ ᱦᱮᱸ ᱡᱤᱱᱤᱥ ᱴᱟᱜ ᱢᱤᱫᱴᱟᱝ ᱠᱟᱹᱴᱤᱡ ᱟᱹᱞᱤᱧ ᱫᱚ ᱥᱮ ᱫᱟᱹᱫᱩ ᱛᱟᱠᱚ ᱥᱮ ᱦᱟᱯᱲᱟᱢ ᱴᱷᱮᱱ ᱦᱚᱸ ᱵᱟᱹᱞᱤᱧ ᱟᱸᱡᱚᱢ ᱟᱠᱟᱫᱟ ᱡᱮ ᱟᱵᱚ ᱟᱹᱛᱩ ᱨᱮ ᱫᱚ ᱢᱤᱫᱴᱟᱝ ᱜᱳᱥᱟᱸᱬᱮ ᱦᱮᱱᱟᱜᱼᱟ ᱥᱮ ᱜᱳᱥᱟᱸᱬᱮ ᱛᱟᱦᱮᱸ ᱠᱟᱱᱟ ᱾ ᱛᱚᱵᱮ ᱚᱱᱟ ᱜᱚᱸᱥᱟᱬᱮ ᱵᱟᱫ ᱠᱟᱛᱮᱫ ᱮᱴᱟᱜᱟᱜ ᱫᱚ ᱡᱚᱛᱚ ᱜᱮ ᱞᱤᱧ ᱟᱸᱡᱚᱢ ᱟᱠᱟᱫᱟ ᱟᱨ ᱚᱱᱟ ᱠᱟᱹᱴᱤᱡ ᱵᱮᱱ ᱠᱟᱹᱴᱤᱡ ᱵᱮᱱ ᱟᱸᱡᱚᱢ ᱟᱹᱞᱤᱧ ᱠᱷᱟᱱ ᱢᱟᱱᱮ ᱪᱮᱫ ᱪᱤᱠᱟᱹ ᱠᱟᱱᱟ ᱛᱟᱦᱮᱸᱫ ᱛᱟᱦᱮᱸ ᱠᱟᱱᱟ ᱥᱮ ᱵᱟᱝ ᱛᱟᱦᱮᱸ ᱠᱟᱱᱟ ᱥᱮ ᱚᱱᱟ ᱚᱱᱟ ᱯᱚᱛᱚᱵ ᱨᱮᱫᱚ ᱠᱷᱟᱹᱞᱤ ᱠᱷᱟᱹᱞᱤ ᱜᱮᱵᱚᱱ ᱯᱟᱲᱦᱟᱣ ᱞᱮᱫᱟ ᱾ ᱦᱮᱸ ᱜᱚᱸᱥᱟᱬᱮ ᱡᱤᱱᱤᱥᱴᱟᱜ
ᱦᱳᱭ ᱦᱳᱭ ᱚᱱᱟ ᱫᱚ ᱯᱟᱲᱦᱟᱣ ᱞᱮᱫᱟ ᱵᱚᱱ ᱴᱷᱤᱠ ᱜᱮ ᱚᱱᱟ ᱫᱚ ᱛᱟᱦᱮᱸ ᱠᱟᱱ ᱜᱮᱭᱟ ᱢᱮᱱ ᱠᱷᱟᱱ ᱵᱟᱹᱭ ᱵᱟᱹᱭ ᱛᱮ ᱱᱮᱛᱟᱨ ᱫᱚ ᱦᱟᱸᱜᱼᱼ ᱚᱱᱟ ᱫᱚ ᱮᱸ ᱟᱭᱢᱟ ᱞᱮᱠᱟᱱᱟᱜ ᱡᱟᱦᱟᱸ ᱟᱹᱨᱤᱪᱟᱹᱞᱤ ᱠᱚᱵᱚᱱ ᱦᱤᱲᱤᱧ ᱤᱫᱤᱭᱮᱫᱟ᱾ ᱱᱮᱛᱟᱨ ᱢᱟ ᱡᱩᱜ ᱵᱚᱫᱚᱞ ᱥᱟᱶ ᱥᱟᱶᱛᱮ ᱟᱹᱰᱤ ᱜᱟᱱ ᱥᱟᱱᱛᱟᱲ ᱜᱮ ᱧᱮᱞᱚᱜ ᱠᱟᱱᱟ ᱡᱮ ᱟᱵᱚᱨᱮᱱ ᱵᱚᱸᱜᱟ ᱵᱩᱨᱩ ᱵᱟᱝ ᱢᱟᱱᱟᱣ ᱠᱟᱛᱮ ᱥᱮ ᱫᱤᱠᱩ ᱨᱮᱱ ᱵᱚᱸᱜᱟ ᱵᱩᱨᱩ ᱠᱚ ᱢᱟᱱᱟᱣᱮᱫ ᱛᱚ ᱱᱚᱝᱠᱟ ᱞᱮᱠᱟ ᱟᱢ ᱡᱩᱫᱤ ᱟᱢᱟᱜ ᱟᱢᱟᱜ ᱡᱟᱦᱟᱸ ᱵᱚᱸᱜᱟ ᱵᱩᱨᱩ ᱚᱱᱟ ᱡᱩᱫᱤ ᱮᱢ ᱦᱳᱭ ᱵᱟᱢ ᱠᱚᱨᱟᱣ ᱤᱫᱤᱭᱟ ᱮᱱᱠᱷᱟᱱ ᱢᱟ ᱟᱢᱟᱢ ᱮᱸ ᱦᱤᱲᱤᱧ ᱤᱫᱤᱭᱮᱫᱟ᱾ ᱛᱟᱭᱱᱚᱢ ᱫᱟᱨᱟᱢ ᱡᱩᱫᱤ ᱠᱚ ᱠᱩᱞᱤ ᱢᱮᱭᱟ, ᱮᱱᱠᱷᱟᱱ ᱟᱢ ᱫᱚ ᱪᱮᱫ ᱟᱢᱫᱚ ᱚᱱᱟ ᱤᱫᱤ ᱠᱟᱛᱮ ᱪᱮᱫ ᱜᱮ ᱵᱟᱢ ᱨᱚᱲ ᱠᱮᱭᱟ ᱟᱢᱫᱚ ᱚᱱᱟ ᱠᱚᱨᱟᱣ ᱜᱮ ᱵᱟᱢ ᱠᱚᱨᱟᱣ ᱟᱠᱟᱫᱟ ᱱᱚᱜᱼᱚ ᱱᱚᱝᱠᱟᱱᱟᱜ ᱠᱟᱱᱟ ᱟᱨ ᱪᱮᱫ᱾ ᱛᱚ ᱦᱳᱭ ᱜᱚᱸᱥᱟᱲᱮ ᱫᱚ ᱡᱟᱦᱟᱸ ᱞᱮᱠᱟᱢ ᱞᱟᱹᱭ ᱠᱮᱫ ᱟᱯᱮ ᱟᱛᱩ ᱨᱮ ᱵᱟᱹᱱᱩᱜ ᱠᱟᱜ-ᱟ ᱚᱱᱠᱟ ᱜᱮ ᱟᱞᱮ ᱟᱹᱛᱩ ᱨᱮᱦᱚᱸ ᱮᱸ ᱵᱟᱹᱱᱩᱜ ᱠᱟᱜ-ᱟ ᱪᱮᱫᱟᱜ ᱵᱟᱝ ᱢᱟ ᱟᱞᱮ ᱟᱹᱛᱩ ᱨᱮᱫᱚ ᱦᱟᱸᱜ ᱱᱚᱝᱠᱟ ᱮᱱᱟᱝ ᱦᱚᱸ ᱡᱟᱹᱱᱤᱡ ᱤᱧ ᱞᱟᱹᱭᱟᱫ ᱢᱮ ᱛᱟᱦᱮᱸᱫ ᱜᱮ᱾ ᱦᱮᱸ ᱚᱱᱠᱟ ᱞᱮᱠᱟ ᱩᱱᱟᱹᱜ ᱥᱟᱱᱛᱟᱲ ᱵᱟᱹᱱᱩᱜ ᱠᱚ ᱞᱟᱜᱤᱫ ᱵᱟᱹᱱᱩᱜ ᱠᱚᱣᱟ᱾ ᱢᱮᱱᱠᱷᱟᱱ ᱚᱱᱠᱟ ᱮᱴᱟᱜ ᱟᱹᱛᱩ ᱠᱚᱨᱮ ᱮ ᱟᱞᱮ ᱯᱟᱥᱮᱨ ᱟᱹᱛᱩ ᱠᱚᱨᱮ ᱚᱱᱠᱟ ᱜᱚᱸᱥᱟᱲᱮ ᱫᱚ ᱦᱮᱱᱟᱜ ᱠᱟᱫ ᱜᱮᱭᱟ ᱡᱟᱱᱤᱡ᱾
ᱠᱟᱹᱴᱤᱡ ᱵᱮᱱ ᱞᱟᱹᱭ ᱧᱚᱜ ᱞᱮᱠᱷᱟᱱ ᱜᱚᱸᱥᱟᱬᱮ ᱡᱤᱱᱤᱥᱴᱟᱜ ᱚᱠᱟ ᱞᱮᱠᱟ?
ᱦᱳᱭ ᱟᱫᱚ ᱚᱱᱟᱜᱮ ᱦᱟᱸᱜ ᱮᱸ ᱤᱧ ᱦᱟᱸᱜ ᱮᱸ ᱵᱟᱹᱧ ᱵᱟᱰᱟᱭᱟ, ᱦᱮᱸ ᱥᱮ᱾
ᱦᱳᱭ᱾
ᱛᱚ ᱚᱱᱠᱟ ᱞᱮᱠᱟ ᱛᱟᱦᱚᱞᱮ ᱤᱧ ᱛᱮᱜᱤᱧ ᱢᱟᱱᱮ ᱤᱧ ᱜᱚᱲᱚᱢ ᱦᱟᱲᱟᱢ ᱠᱩᱞ ᱴᱷᱮᱱ ᱠᱩᱠᱞᱤᱧ ᱫᱚᱦᱚᱭᱟ, ᱟᱨ ᱱᱚᱣᱟ ᱠᱩᱠᱞᱤ ᱨᱮᱱᱟᱜ ᱪᱮᱫ ᱛᱮᱞᱟ ᱦᱟᱸᱜ ᱮ ᱤᱢᱟᱹᱧ ᱠᱟᱱᱟᱭ, ᱮᱱᱠᱷᱟᱱ ᱱᱚᱣᱟ ᱟᱨᱚ ᱫᱚᱦᱲᱟ ᱥᱮ ᱟᱨ ᱢᱤᱫ ᱫᱷᱟᱣ ᱡᱚᱠᱷᱚᱱ ᱞᱟᱝ ᱜᱟᱞᱚᱪᱟ ᱛᱚᱠᱷᱚᱱ ᱱᱚᱣᱟ ᱤᱫᱤ ᱠᱟᱛᱮᱜ ᱞᱟᱝ ᱜᱟᱞᱢᱟᱨᱟᱜᱼᱟ ᱦᱳᱭ ᱥᱮ᱾
ᱟᱫᱚ ᱦᱟᱸᱜ ᱜᱟᱞᱚᱪ ᱢᱟ ᱫᱚᱨᱠᱟᱨ ᱠᱟᱱ ᱜᱮᱭᱟ, ᱦᱟᱯᱲᱟᱢ ᱠᱚ ᱥᱟᱞᱟᱜ ᱢᱮᱱᱠᱷᱟᱱ ᱛᱚᱛᱚᱵ ᱨᱮᱦᱚᱸ ᱱᱚᱝᱠᱟ ᱯᱟᱲᱦᱟᱣ ᱦᱩᱭ ᱞᱮᱱᱟ ᱡᱮ ᱜᱚᱸᱥᱟᱬᱦᱮ ᱡᱤᱱᱤᱥ ᱫᱚ ᱢᱤᱫᱴᱟᱝ ᱱᱚᱝᱠᱟᱱ ᱡᱤᱱᱤᱥ ᱠᱟᱱᱟ, ᱟᱸᱡᱚᱢ ᱫᱟᱵᱮᱱ?
ᱦᱮᱸ ᱟᱸᱡᱚᱢᱚᱜ ᱠᱟᱱᱟ ᱦᱮᱸ ᱮᱠᱫᱚᱢ᱾
ᱜᱚᱸᱥᱟᱬᱮ ᱡᱤᱱᱤᱥ ᱫᱚ ᱦᱟᱸᱜ ᱱᱚᱝᱠᱟ ᱚᱱᱮ ᱡᱟᱦᱟᱸ ᱦᱟᱱᱮ ᱡᱮ ᱮᱦᱚᱵ ᱟᱠᱟᱱ ᱛᱟᱵᱚᱱ ᱟᱵᱚ ᱥᱟᱱᱛᱟᱲ ᱥᱚᱢᱟᱡᱽ ᱯᱤᱲᱦᱤ ᱛᱟᱲᱚᱢ ᱯᱤᱲᱦᱤ᱾ ᱟᱵᱚᱨᱮᱱ ᱦᱟᱯᱲᱟᱢ ᱠᱚᱠᱚ ᱵᱚᱸᱜᱟ ᱵᱩᱨᱩᱜ ᱠᱟᱱ ᱛᱟᱵᱚᱱᱟ ᱢᱟᱱᱮ ᱩᱸ ᱜᱚᱡ ᱜᱩᱨ ᱵᱚᱸᱜᱟ ᱵᱩᱨᱩᱜ ᱠᱟᱱ ᱛᱟᱵᱚᱱᱟᱠᱚ ᱟᱫᱚ ᱚᱱᱟ ᱦᱤᱥᱟᱹᱵ ᱛᱮ ᱦᱟᱸᱜ ᱥᱟᱱᱛᱟᱲ ᱥᱚᱢᱟᱡᱽ ᱫᱚ ᱮᱦᱚᱵ ᱟᱠᱟᱱᱟ ᱦᱟᱸᱜ ᱡᱟᱦᱟᱸ ᱢᱩᱞ ᱠᱷᱩᱱ ᱢᱟᱱᱮ ᱠᱷᱩᱱᱴᱤ ᱠᱚ ᱢᱮᱱᱟᱜ ᱠᱚᱣᱟ ᱠᱷᱟᱢ ᱠᱷᱩᱱᱴᱤ, ᱩᱱᱠᱩ ᱫᱚ ᱠᱷᱚᱡ ᱜᱮ ᱦᱮᱱᱟᱜ ᱠᱚᱣᱟ ᱥᱮ, ᱟᱫᱚ ᱚᱱᱮ ᱡᱟᱦᱟᱸ ᱢᱩᱞ ᱠᱷᱩᱱᱴᱤ ᱢᱟᱺᱡᱷᱤ, ᱩᱱᱤ ᱡᱟᱦᱟᱸ ᱯᱤᱲᱦᱤ ᱛᱟᱭᱚᱢ ᱯᱤᱲᱦᱤ ᱱᱚᱣᱟᱴᱟᱜ ᱯᱤᱲᱦᱤ ᱱᱚᱣᱟ ᱱᱚᱣᱟᱴᱟᱜ ᱱᱮ ᱢᱤᱫᱴᱟᱝ ᱯᱤᱲᱦᱤ ᱯᱟᱨᱚᱢ ᱱᱟ, ᱟᱫᱚ ᱥᱮ ᱵᱟᱨᱭᱟ ᱯᱤᱲᱦᱤ ᱯᱟᱨᱚᱢ ᱱᱟ ᱥᱮ ᱯᱮᱭᱟ ᱯᱤᱲᱦᱤ ᱯᱟᱨᱚᱢ ᱟᱠᱟᱱ ᱛᱟᱵᱚᱱᱟ ᱚᱱᱱᱟ ᱪᱤᱠᱟᱹ ᱛᱮᱵᱚᱱ ᱫᱤᱥᱟᱹᱭᱟ, ᱟᱫᱚ ᱜᱚᱸᱥᱟᱬᱮ ᱫᱚ ᱱᱚᱝᱠᱟ ᱢᱤᱫᱴᱟᱝ ᱛᱷᱟᱱ ᱠᱟᱱᱟ ᱱᱚᱣᱟ ᱢᱟᱺᱡᱷᱤ ᱛᱷᱟᱱ ᱡᱟᱦᱟᱸᱨᱮ ᱛᱟᱦᱮᱱ ᱛᱟᱵᱚᱱᱟ
ᱦᱮᱸ᱾
ᱚᱱᱟ ᱥᱩᱨ ᱥᱩᱯᱩᱨ ᱨᱮᱜᱮ ᱛᱟᱦᱮᱱᱟ, ᱛᱟᱞᱟ ᱠᱩᱞᱦᱤ ᱥᱮᱫ ᱨᱮᱜᱮ, ᱢᱟᱱᱮ ᱚᱸᱰᱮ ᱫᱚ ᱠᱚ ᱫᱤᱥᱟᱹ ᱠᱚᱣᱟ ᱱᱚᱜᱼᱚᱭ ᱢᱤᱫᱴᱟᱝ ᱢᱟᱺᱡᱷᱤ ᱯᱟᱨᱚᱢ ᱢᱟᱺᱡᱷᱤ ᱯᱟᱨᱚᱢ ᱟᱠᱟᱱᱟᱭ ᱢᱟᱱᱮ ᱯᱤᱲᱦᱤ ᱢᱟᱡᱷᱤᱭᱟᱜ ᱯᱤᱲᱦᱤ ᱯᱟᱨᱚᱢ ᱟᱠᱟᱱᱟ ᱩᱱᱤ ᱢᱤᱫᱴᱟᱝ ᱥᱟᱨᱡᱚᱢ ᱠᱷᱩᱱᱴᱤ ᱟᱨ ᱫᱷᱤᱨᱤ ᱛᱮ ᱥᱮ ᱥᱟᱨᱡᱚᱢ ᱠᱷᱛᱮ ᱦᱟᱸᱜ ᱠᱚ ᱪᱤᱱᱦᱟᱹ ᱠᱟᱭᱟ ᱱᱩᱭ ᱢᱤᱫᱴᱟᱝ ᱯᱤᱲᱦᱤ ᱯᱟᱨᱚᱢ ᱱᱟᱭ ᱤᱱᱟᱹ ᱚᱱᱠᱟᱜ ᱜᱮ ᱦᱟᱸᱜ ᱚᱱᱟ ᱜᱚᱸᱥᱟᱬᱮ ᱫᱚ ᱚᱱᱟ ᱫᱤᱥᱟᱹ ᱵᱟᱲᱟ ᱨᱮ ᱦᱟᱸᱜ ᱵᱚᱱ ᱦᱤᱥᱟᱹᱵᱮᱫ ᱫᱤᱥᱟᱹ ᱵᱟᱲᱟ ᱢᱮᱱᱛᱮᱵᱚᱱ ᱤᱭᱟᱹᱭᱮᱫ ᱛᱟᱦᱮᱱᱟ ᱵᱩᱡᱮᱫ ᱛᱟᱦᱮᱱᱟ ᱾ ᱟᱫᱚ ᱦᱟᱸᱜ ᱚᱱᱠᱟ ᱫᱚ ᱱᱤᱛ ᱫᱷᱟᱹᱵᱤᱡ ᱛᱮ ᱦᱟᱸᱜ ᱱᱤᱡᱮᱨᱟᱜ, ᱟᱹᱛᱩ ᱨᱮᱦᱚᱸ ᱢᱟᱱᱮ ᱵᱟᱝ, ᱧᱮᱞᱟ ᱟᱠᱟᱱᱟ, ᱡᱮ ᱛᱤᱱᱟᱹᱜ ᱯᱤᱲᱦᱤ ᱢᱟᱺᱡᱷᱤ ᱠᱚ ᱯᱟᱨᱚᱢ ᱟᱠᱟᱱᱟ ᱥᱮ ᱮᱴᱟᱜ ᱥᱩᱨ ᱥᱩᱯᱩᱨ ᱟ ᱟᱹᱛᱩ ᱨᱮᱦᱚᱸ ᱵᱟᱝ ᱧᱮᱞ ᱟᱠᱟᱱᱟ ᱩᱱᱟᱹᱜ ᱢᱟᱡᱷᱮ ᱯᱤᱲᱦᱤ ᱯᱟᱨᱚᱢ ᱟᱠᱟᱱᱟ ᱾ ᱛᱚᱵᱮ ᱚᱱᱟ ᱡᱤᱱᱤᱥᱴᱟᱜ ᱜᱮ ᱵᱟᱹᱱᱩᱜᱼᱟ ᱚᱱᱠᱟᱛᱮ ᱚᱱᱟ ᱫᱚ ᱱᱤᱯᱩᱫ ᱪᱟᱵᱟ ᱟᱠᱟᱱᱟ ᱟᱫᱚ, ᱱᱤᱛᱚᱜ ᱫᱚ ᱟᱵᱚ ᱴᱷᱮᱱ ᱦᱤᱥᱟᱹᱵ ᱜᱮ ᱵᱟᱹᱱᱩᱜᱼᱟ, ᱛᱤᱱᱟᱹᱜ ᱢᱟᱱᱮ ᱢᱟᱺᱡᱷᱤ ᱯᱤᱲᱦᱤ ᱯᱟᱨᱚᱢ ᱟᱠᱟᱱᱟ ᱾
ᱦᱳᱭ ᱟᱨ ᱦᱮᱸ ᱚᱜᱚᱭ ᱜᱚᱝᱠᱮ ᱱᱚᱣᱟ ᱠᱟᱛᱷᱟᱧ ᱞᱟᱹᱭᱮᱫᱟ, ᱱᱚᱜᱼᱚᱭ ᱡᱮ ᱟᱫᱚ ᱱᱚᱝᱠᱟᱣ ᱠᱟᱱᱟ ᱦᱟᱸᱜ ᱱᱮᱛᱟᱨ ᱢᱟ ᱧᱮᱞᱚᱜ ᱼᱼ ᱠᱟᱱᱟ। ᱟᱵᱚ ᱡᱟᱦᱟᱸ ᱟᱹᱛᱩ ᱫᱤᱥᱚᱢ ᱛᱟᱦᱮᱸᱜ ᱠᱟᱱ ᱛᱟᱵᱚᱱᱟ, ᱚᱱᱟ ᱠᱟ ᱞᱮᱠᱟ ᱯᱟᱞᱴᱟᱣ ᱯᱟᱞᱴᱟᱣ ᱛᱮ, ᱯᱟᱞᱴᱟᱣ ᱯᱟᱞᱴᱟᱣ ᱥᱮ ᱦᱟᱸᱰᱮ ᱱᱟᱰᱮ ᱩᱪᱟᱹᱲ ᱩᱪᱟᱹᱲ ᱛᱮ ᱦᱟᱸᱜ ᱩᱪᱟᱹᱲ ᱩᱪᱟᱹᱲ ᱛᱮ, ᱱᱤᱛᱚᱜ ᱡᱟᱦᱟᱸ ᱨᱮᱵᱚᱱ ᱛᱟᱦᱮᱱ ᱠᱟᱱᱟ ᱚᱸᱰᱮ ᱵᱚᱱ ᱦᱮᱡ ᱟᱠᱟᱱᱟ। ᱵᱟᱠᱷᱟᱱ ᱫᱚ ᱯᱟᱹᱦᱤᱞ ᱫᱚᱠᱚ ᱢᱮᱱ ᱛᱟᱦᱮᱸᱫ ᱡᱮ ᱟᱵᱚᱣᱟᱜ ᱟᱹᱛᱩ ᱫᱤᱥᱚᱢ ᱫᱚ ᱱᱚᱰᱮ ᱫᱚ ᱵᱟᱝ ᱠᱟᱱᱟ। ᱟᱵᱚ ᱫᱚ ᱱᱚᱰᱮ ᱠᱷᱚᱱ ᱱᱚᱰᱮ ᱵᱚᱱ ᱦᱮᱡ ᱟᱠᱟᱱᱟ ᱾ ᱛᱚ ᱱᱚᱜᱼᱚᱭ ᱱᱚᱝᱠᱟ ᱡᱷᱚᱛᱚ ᱦᱚᱲ ᱜᱮ ᱩᱪᱟᱹᱲ ᱩᱪᱟᱹᱲ ᱛᱮᱦᱟᱸᱜ ᱵᱚᱱ ᱦᱟᱸᱰᱮ ᱱᱟᱰᱮ ᱵᱚᱱ ᱵᱟᱥᱟᱜ ᱠᱟᱱᱟ। ᱛᱚ ᱚᱱᱟ ᱦᱚᱛᱮᱡ ᱛᱮᱦᱟᱸᱜ ᱡᱟᱹᱱᱤᱡ, ᱢᱮᱱᱠᱷᱟᱱ ᱟᱵᱚᱣᱟᱜ ᱡᱟᱦᱟᱸ ᱡᱟᱦᱟᱸ ᱟᱛᱩ ᱫᱤᱥᱚᱢ ᱠᱟᱱ ᱛᱟᱵᱚᱱᱟ। ᱥᱮ ᱚᱱᱠᱟ ᱞᱮᱠᱟ ᱡᱟᱦᱟᱸ ᱨᱮᱫᱚ ᱟ ᱟᱹᱰᱤ ᱜᱟᱱ ᱚᱱᱠᱟ ᱤᱭᱟᱹ ᱠᱚ ᱢᱮᱱᱟᱜ ᱟᱠᱟᱫ ᱠᱚᱣᱟ, ᱥᱟᱱᱛᱟᱲ ᱠᱚ। ᱛᱟᱯᱚᱨᱮ ᱡᱟᱦᱟᱸ ᱨᱮᱫᱚ ᱟᱵᱚᱨᱮᱱ ᱯᱟᱹᱦᱤᱞ ᱦᱟᱯᱲᱟᱢ ᱠᱚᱠᱚ ᱛᱟᱦᱮᱸᱜ ᱠᱟᱱᱟ, ᱦᱳᱭᱛᱳ ᱚᱸᱰᱮ ᱚᱱᱟ ᱠᱚᱨᱮ ᱫᱚ ᱜᱳᱥᱟᱲᱤ ᱫᱚ ᱢᱮᱱᱟᱜ ᱟᱠᱟᱜ ᱜᱮᱭᱟ। ᱢᱮᱱᱠᱷᱟᱱ ᱟᱵᱚ ᱫᱚ ᱱᱤᱛᱚᱜ ᱫᱚ ᱩᱪᱟᱹᱲ ᱩᱪᱟᱹᱲ ᱛᱮ ᱦᱟᱸᱜ ᱱᱚᱛᱮ ᱞᱮ ᱦᱮᱡ ᱟᱠᱟᱱᱟ। ᱟᱞᱮ ᱟᱛᱩ ᱦᱚᱸ ᱱᱚᱝᱠᱟ ᱞᱮᱠᱟ ᱫᱚ ᱮᱱᱠᱷᱟᱱ ᱫᱤᱠᱩ ᱜᱮ ᱵᱟᱹᱲᱛᱤ ᱢᱮᱱᱟᱜ ᱠᱚᱣᱟ। ᱥᱟᱱᱛᱟᱲ ᱫᱚ ᱦᱟᱸᱜ ᱞᱮ ᱠᱚᱢ ᱜᱮᱭᱟ, ᱱᱚᱜᱼᱚ ᱱᱚᱝᱠᱟ ᱟᱨ ᱪᱮᱫ ᱾
ᱦᱳᱭ ᱾
ᱛᱚ ᱦᱚᱸᱜᱼᱚᱱᱟ ᱦᱚᱛᱮᱡ ᱛᱮ ᱦᱮᱸ।
ᱱᱮᱛᱟᱨ ᱫᱚ ᱱᱤᱡᱮᱨᱟᱜ ᱥᱚᱝᱥᱟᱨ ᱵᱚᱱ ᱧᱮᱞ ᱮᱫᱟ। ᱥᱮ ᱚᱠᱟ ᱴᱷᱮᱱ ᱥᱚᱝᱥᱟᱨ ᱵᱷᱟᱜᱤ ᱪᱟᱞᱟᱜ ᱛᱟᱵᱚᱱᱟ, ᱥᱮ ᱫᱩᱠᱷ ᱥᱩᱠᱷ ᱡᱮᱢᱚᱱ ᱫᱩᱠᱷ ᱠᱷᱚᱱ ᱡᱮᱢᱚᱱ ᱥᱩᱠᱷ ᱠᱷᱚᱱ ᱫᱩᱠᱷ ᱜᱮᱵᱚᱱ ᱧᱟᱢ ᱮᱫᱟ ᱱᱤᱛᱚᱜ ᱡᱟᱹᱥ ᱛᱤ। ᱚᱱᱟ ᱠᱷᱟᱹᱛᱤᱨ ᱛᱮ ᱟᱵᱚᱨᱮᱱ ᱫᱟᱫᱩ ᱛᱟᱠᱚ ᱥᱮ ᱵᱟᱵᱟ ᱛᱟᱠᱚ ᱦᱚᱸ ᱥᱩᱠᱷ ᱯᱟᱸᱡᱟ ᱞᱟᱹᱜᱤᱫ, ᱢᱤᱫ ᱟᱹᱛᱩ ᱠᱷᱚᱱ ᱟᱨ ᱢᱤᱫ ᱟᱹᱛᱩ ᱟᱨ ᱢᱤᱫ ᱟᱹᱛᱩ ᱠᱷᱚᱱ ᱟᱨ ᱢᱤᱫ ᱟᱹᱛᱩ ᱠᱚ ᱫᱟᱬᱟ ᱟᱠᱟᱫ ᱜᱮᱭᱟ ᱾ ᱢᱮᱱᱠᱷᱟᱱ, ᱱᱚᱜ ᱱᱚᱝᱠᱟ ᱛᱮᱜᱮ ᱟᱵᱚᱣᱟᱜ ᱡᱟᱦᱟᱸ ᱢᱟᱱᱮ ᱨᱟᱹᱭ ᱨᱟᱭ ᱨᱤᱛᱤ ᱛᱟᱵᱚᱱ ᱚᱱᱟ ᱫᱚᱵᱚᱱ ᱦᱤᱲᱤᱧ ᱤᱫᱤᱭᱮᱫᱟ। ᱢᱮᱱᱠᱷᱟᱱ, ᱚᱱᱟ ᱫᱚ ᱠᱟᱹᱴᱤᱡ ᱮᱴᱟᱜ ᱨᱚᱠᱚᱢᱚᱜ ᱠᱟᱱᱟ ᱥᱮ, ᱦᱤᱲᱤᱧ ᱤᱫᱤᱭᱮᱫᱟ ᱵᱚᱱ। ᱢᱟᱱᱮ ᱮᱠᱫᱚᱢ ᱟᱫ ᱪᱟᱵᱟᱜ ᱠᱟᱱ ᱛᱟᱵᱚᱱᱟ। ᱱᱚᱣᱟ ᱠᱤ ᱥᱟᱵ ᱫᱚᱦᱚ ᱫᱚᱨᱠᱟᱨ ᱡᱟᱹᱨᱩᱲ ᱵᱟᱝ ᱠᱟᱱᱟ? ᱠᱟᱹᱴᱤᱡ ᱵᱮᱱ ᱪᱤᱱᱛᱟᱹ ᱵᱟᱲᱟ ᱠᱟᱛᱮ ᱵᱮᱱ ᱞᱟᱹᱭ ᱧᱚᱜ ᱞᱮᱱᱠᱷᱟᱡ ᱠᱟᱹᱴᱤᱡ ᱵᱷᱟᱹᱜᱤ ᱠᱚᱜᱼᱟ ᱾
ᱮᱠᱟᱞ ᱮᱠᱟᱞ ᱜᱚᱝᱠᱮ ᱟᱹᱰᱤ ᱡᱚᱛᱷᱟᱛ ᱠᱟᱛᱷᱟᱢ ᱢᱮᱱ ᱠᱮᱫᱟ। ᱮᱠᱟᱞ ᱱᱚᱣᱟ ᱫᱚ ᱥᱟᱵ ᱫᱚᱦᱚ ᱞᱟᱹᱠ ᱛᱤ ᱠᱟᱱ ᱛᱟᱵᱚᱱᱟ, ᱪᱮᱫᱟᱜ ᱥᱟᱵ ᱫᱚᱦᱚ ᱵᱟᱝ ᱞᱟᱹᱠᱛᱤ ᱠᱟᱱ ᱛᱟᱵᱚᱱᱚ? ᱟᱵᱩᱣᱟᱜ ᱟᱹᱨᱤᱪᱟᱹᱞᱤ, ᱟᱵᱩᱣᱟᱜ ᱟᱹᱨᱤᱪᱟᱹᱞᱤ ᱟᱵᱚᱣᱟᱜ ᱩᱯᱨᱩᱢ ᱦᱮᱸᱥᱮ ᱾ ᱟᱢᱟᱜ ᱫᱷᱚᱨᱚᱢ। ᱟᱢ ᱡᱟᱦᱟᱸᱢ ᱡᱟᱱᱟᱢ ᱡᱟᱱᱟᱢ ᱡᱟᱦᱟᱸ ᱨᱮ, ᱚᱱᱟ ᱫᱷᱚᱨᱚᱢ ᱨᱮᱱᱟᱜ ᱟᱢ ᱡᱩᱫᱤ ᱟᱹᱨᱤᱪᱟᱹᱞᱤ, ᱥᱮ ᱚᱱᱟ ᱥᱚᱢᱟᱡ ᱨᱮᱱᱟᱜ ᱟᱹᱨᱤ ᱪᱟᱹᱞᱤ ᱵᱟᱢ ᱵᱟᱲᱟᱭᱟ। ᱮᱱᱠᱷᱟᱱ ᱫᱚ ᱟᱢᱟᱜ ᱩᱯᱨᱩᱢ ᱜᱮ ᱚᱠᱟᱨᱮ ᱛᱟᱢ? ᱮᱱᱠᱷᱟᱱ ᱚᱱᱟ ᱡᱚᱫᱤ ᱟᱢ ᱵᱟᱢ ᱥᱟᱵ ᱫᱚᱦᱚᱭᱟ, ᱢᱤᱫ ᱫᱤᱱ ᱦᱤᱞᱚᱜ ᱟᱢ ᱟᱢᱟᱜ ᱩᱯᱨᱩᱢ ᱟᱫᱚᱜ ᱛᱟᱢᱟ। ᱦᱮᱸᱥᱮ? ᱟᱢᱟᱜ ᱩᱯᱨᱩᱢ ᱟᱫ ᱞᱮᱱᱛᱟᱢ ᱠᱷᱟᱱ ᱢᱤᱫ ᱫᱤᱱ ᱦᱤᱞᱳᱜ ᱟᱢ ᱦᱚᱢ ᱟᱫᱚᱜᱼᱟ। ᱮᱱᱠᱷᱟᱱ ᱚᱱᱟ ᱫᱚ ᱮᱠᱟᱞ ᱥᱟᱵ ᱫᱚᱦᱚ ᱞᱟᱹᱠᱛᱤ ᱠᱟᱱ ᱜᱮᱭᱟ। ᱟᱢ ᱡᱩᱫᱤ ᱵᱟᱢ ᱥᱮᱬᱟ ᱞᱮᱫᱟ ᱮᱱᱠᱷᱟᱱ ᱚᱱᱟ ᱪᱮᱢ ᱟᱢᱨᱮᱱ ᱯᱚ ᱯᱚᱝᱲᱟ ᱠᱚᱫᱚ ᱟᱢ ᱫᱚ ᱦᱚᱭᱛᱚᱢ ᱟᱸᱡᱚᱢ ᱟᱠᱟᱫᱟ, ᱢᱮᱱᱠᱷᱟᱱ ᱦᱟᱯᱮᱱ ᱫᱤᱱ ᱨᱮ ᱟᱢ ᱨᱮᱱ ᱜᱤᱫᱽᱨᱟᱹ ᱠᱚᱫᱚ ᱚᱱᱟ ᱠᱚ ᱟᱸᱡᱚᱢ ᱦᱚᱸ ᱵᱟᱠᱚ ᱟᱸᱡᱚᱢ ᱧᱟᱢᱟ ᱥᱮᱻ ᱚᱱᱟ ᱪᱮᱫ ᱡᱤᱱᱤᱥ ᱠᱟᱱᱟ ᱚᱱᱟ ᱡᱤᱱᱤᱥ ᱴᱟᱜ ᱜᱮ ᱟᱫ ᱟᱫ ᱩᱛᱟᱹᱨᱚᱜᱼᱟ ᱱᱚᱜᱼᱚ ᱱᱚᱝᱠᱟ।
ᱦᱳᱭ
ᱟᱨ ᱚᱱᱠᱟ ᱞᱮᱠᱟ ᱟᱵᱚ ᱦᱚᱸ ᱦᱟᱸᱜ ᱚᱱᱠᱟ ᱞᱮᱠᱟ ᱢᱩᱪᱟᱹᱫ ᱥᱮᱫ ᱨᱮᱜᱮ ᱦᱮᱱᱟᱜ ᱵᱚᱱᱟ। ᱟᱵᱚ ᱦᱚᱸ ᱟᱭᱢᱟ ᱠᱤᱪᱷᱩ ᱜᱮ ᱵᱟᱵᱚᱱ ᱵᱟᱰᱟᱭ ᱛᱤᱭᱟᱹᱜ ᱠᱟᱫᱟ। ᱛᱚᱵᱮ ᱡᱟᱜᱮ ᱟᱵᱚ ᱫᱚ ᱥᱟᱱᱛᱟᱞᱤ ᱢᱤᱰᱤᱭᱟᱢ ᱛᱮᱵᱚᱱ ᱚᱞᱚᱜ ᱠᱟᱱᱟ ᱛᱚ ᱚᱱᱟᱨᱮ ᱯᱩᱸᱛᱷᱤ ᱯᱚᱛᱚᱵᱽ ᱠᱚᱨᱮᱜ ᱵᱚᱱ ᱯᱟᱲᱦᱟᱣ ᱧᱟᱢ ᱟᱠᱟᱫᱟ᱾
ᱦᱳᱭ